ᱦᱳᱭ ᱡᱚᱦᱟᱨ ᱡᱚᱦᱟᱨ᱾
ᱦᱮᱸ᱾
ᱦᱳᱭ ᱜᱚᱝᱠᱮ ᱪᱮᱫ ᱠᱚᱯᱮ ᱪᱤᱠᱟᱹ ᱵᱟᱲᱟᱭᱮᱜ-ᱟ ᱛᱚᱵᱮ?
ᱦᱮᱸ ᱜᱚᱝᱠᱮ ᱚᱲᱟᱜ ᱠᱚᱨᱮ ᱜᱮ᱾
ᱦᱳᱭ ᱦᱳᱭ ᱦᱳᱭ ᱟᱪᱪᱷᱟ ᱚᱱᱮ ᱪᱟᱥᱵᱟᱥ ᱠᱚᱫᱚ?
ᱪᱟᱥᱵᱟᱥ ᱠᱚᱫᱚ ᱱᱚᱣᱟ ᱠᱚᱨᱮ ᱢᱟ ᱟᱹᱣᱨᱤᱭᱟ ᱮᱭ ᱢᱟᱱᱮ ᱢᱤᱫ ᱫᱟᱣ ᱠᱟᱛᱮᱜ ᱠᱚ ᱥᱤᱭᱮᱫᱟ ᱟᱨᱠᱤ ᱥᱤ ᱫᱚᱦᱚ ᱠᱟᱜ ᱠᱟᱱᱟ ᱠᱚ ᱾
ᱦᱳᱭ ᱾ ᱟᱨ ᱮᱸᱰᱮᱠᱷᱟᱱ ᱦᱩᱲᱩ ᱦᱩᱲᱩ ᱪᱟᱥ ᱥᱟᱶ ᱥᱟᱶᱛᱮ ᱟᱨᱚ ᱟᱨᱦᱚ ᱟᱹᱰᱤ ᱨᱚᱠᱚᱢᱟᱜ ᱪᱟᱥᱟᱜ ᱟᱨᱡᱟᱣᱟᱜ ᱢᱮᱱᱟᱜ ᱟᱠᱟᱜ-ᱟ ᱡᱮᱢᱚᱱ ᱛᱩᱲᱤ ᱛᱤᱞᱢᱤᱧ ᱥᱮ ᱠᱚᱫᱚᱢ ᱚᱱᱮ ᱚᱱᱟ ᱠᱚ ᱠᱷᱚᱫᱮ ᱠᱚ ᱦᱚᱸ ᱱᱚᱣᱟ ᱠᱚᱜᱮ ᱟᱯᱮ ᱥᱮᱫ ᱠᱚ ᱪᱟᱥ ᱵᱟᱲᱟᱭ ᱜᱮᱭᱟ?
ᱦᱮᱸ ᱜᱮ ᱜᱚᱝᱠᱮ ᱱᱚᱣᱟ ᱠᱚᱨᱮ ᱦᱚᱸ ᱪᱟᱥ ᱫᱚ ᱪᱟᱥ ᱦᱩᱭᱩᱜ ᱜᱮᱭᱟ ᱟᱨᱠᱤ᱾ ᱟᱫᱚ ᱱᱚᱣᱟ ᱥᱤᱡᱤᱱ ᱨᱮᱫᱚ ᱦᱟᱸᱜ ᱚᱱᱟ ᱠᱚᱫᱚ ᱵᱟᱝ ᱜᱟᱱᱚᱜ ᱠᱟᱱᱟ ᱱᱤᱭᱟᱹ ᱱᱚᱣᱟ ᱥᱤᱡᱤᱱ ᱨᱮᱫᱚ ᱦᱟᱸᱜ ᱦᱳᱲᱳ ᱜᱮᱞᱮ ᱪᱟᱥᱟ ᱟᱨᱠᱤ ᱾
ᱦᱳᱭ ᱦᱳᱭ ᱟᱫᱚ ᱛᱤᱱᱟᱹᱜ ᱥᱮᱨᱢᱟ ᱨᱮ ᱛᱤᱱᱟᱹᱜ ᱫᱷᱟᱣ ᱯᱮ ᱪᱟᱥᱟ?
ᱥᱮᱨᱢᱟ ᱨᱮᱫᱚ ᱵᱟᱨ ᱵᱟᱨᱭᱟ ᱥᱤᱡᱤᱱ ᱜᱮᱞᱮ ᱪᱟᱥᱟ ᱟᱨᱠᱤ ᱾
ᱟᱪᱪᱷᱟ ᱾ ᱚ ᱦᱳᱭ ᱫᱚ
ᱟᱨ ᱟᱱᱟᱡᱽ ᱠᱚᱞᱮ ᱨᱚᱦᱚᱭ ᱵᱟᱲᱟᱭ ᱜᱮᱭᱟ ᱾
ᱦᱳᱭ ᱦᱳᱭ ᱢᱟᱱᱮ ᱡᱟᱦᱟᱸ ᱥᱚᱵᱽᱡᱤ ᱯᱟᱛᱤ ᱩᱛᱩ ᱠᱚ ᱡᱟᱦᱟᱸ ᱚᱱᱮ ᱚᱱᱟ ᱠᱚ ᱛᱚᱵᱮᱱ ᱞᱟᱹᱭᱮᱜ-ᱟ?
ᱦᱳᱭ ᱦᱳᱭ ᱦᱳᱭ ᱾
ᱟᱪᱪᱷᱟ ᱜᱚᱝᱠᱮ ᱱᱤᱭᱭᱟᱹ ᱦᱮ ᱮ ᱱᱤᱭᱟᱹ ᱡᱟᱹᱯᱩᱫ ᱥᱤᱡᱤᱱ ᱨᱮᱜᱮ ᱦᱟᱸᱜ ᱟᱹᱡᱤᱨ ᱠᱚ ᱦᱟᱸᱜ ᱵᱤᱞᱤᱜ-ᱟ ᱥᱮ ᱦᱳᱭ ᱥᱮ ᱟᱹᱡᱤᱨ ᱠᱚ ᱡᱚᱜ-ᱟ ᱾ ᱮᱸᱰᱮᱠᱷᱟᱱ ᱫᱚ ᱟᱸᱡᱤᱛ ᱫᱟᱹᱨᱤ ᱠᱚ ᱟᱯᱮᱥᱮᱜ ᱢᱤᱱᱟᱜ ᱟᱥᱮ ᱵᱟᱝᱜᱮ?
ᱦᱮᱸ ᱜᱚᱝᱠᱮ ᱟᱞᱮ ᱥᱮᱫ ᱢᱟ ᱚᱝᱠᱟ ᱫᱚ ᱵᱟᱝ ᱧᱮᱞ ᱦᱩᱭ ᱠᱟᱱᱟ ᱦᱟᱸᱜ ᱾ ᱟᱫᱚ ᱟᱹᱞᱤᱧ ᱦᱚᱸ ᱚᱱᱟ ᱠᱚᱫᱚ ᱦᱟᱸᱜ ᱵᱟᱞᱤᱧ ᱧᱮᱞ ᱟᱠᱟᱫᱟ ᱾
ᱦᱳᱭ ᱦᱳᱭ ᱢᱟᱱᱮ ᱟᱸᱡᱤᱨ ᱫᱟᱨᱮ ᱨᱮᱱᱟᱜ ᱠᱟᱛᱷᱟ ᱞᱤᱧ ᱞᱟᱹᱭ ᱦᱚᱪᱚᱭᱮᱜ-ᱟ ᱟᱸᱡᱤᱨ ᱫᱚ ᱟᱯᱮ ᱥᱮᱫ ᱫᱚ ᱵᱟᱹᱱᱩᱜ-ᱟ?
ᱢᱮᱱᱟᱜ ᱫᱚ ᱢᱮᱱᱟᱜ-ᱟ ᱡᱟᱹᱱᱤᱡ ᱟᱫᱚ ᱴᱷᱤᱠ ᱥᱟᱹᱦᱤᱡ ᱵᱟᱵᱤᱱ ᱢᱟᱱᱮ ᱠᱟᱹᱡ ᱪᱩᱞᱩᱝ ᱯᱟᱥᱱᱟᱣ ᱠᱟᱛᱮ ᱵᱤᱱ ᱞᱟᱹᱭ ᱞᱮᱠᱷᱟᱱ ᱵᱷᱟᱜᱤ ᱵᱷᱟᱞᱤ ᱢᱟᱱᱮ ᱵᱟᱞᱤᱧ ᱵᱩᱡᱷᱟᱹᱣ ᱫᱟᱲᱮᱜ ᱠᱟᱱᱟ ᱟᱨᱠᱤ ᱾ ᱪᱮᱫ ᱠᱤᱱ ᱞᱟᱹᱭ
ᱦᱳᱭ ᱦᱳᱭ ᱦᱳᱭ ᱾ ᱟᱸ ᱚᱱᱟ ᱫᱚ ᱦᱩᱭᱩᱜ ᱠᱟᱱᱟ ᱪᱤᱫ ᱞᱤᱠᱟ ᱵᱷᱮᱜᱟᱨ ᱵᱷᱮᱜᱟᱨ ᱴᱚᱴᱷᱟᱨᱮ ᱵᱷᱮᱜᱟᱨ ᱵᱷᱮᱜᱟᱨ ᱧᱩᱛᱩᱢ ᱦᱚᱸ ᱵᱷᱮᱜᱟᱨ ᱵᱷᱮᱜᱟᱨ ᱜᱤ ᱾ ᱟᱲᱟᱝᱚᱜ-ᱟ ᱟᱫᱚ ᱟᱹᱡᱤᱨ ᱞᱮ ᱢᱮᱛᱟᱜᱟᱜ-ᱟ ᱟᱞᱮ ᱥᱮᱫ ᱫᱚ ᱟᱹᱡᱤᱨ ᱾
ᱟᱪᱪᱷᱟ ᱾ ᱟᱸᱭᱡᱤᱨ
ᱦᱳᱭ ᱜᱚᱝᱠᱮ ᱾ ᱟᱫᱚ ᱱᱚᱣᱟ ᱫᱚ ᱟᱵᱮᱱ ᱫᱚ ᱟᱹᱱᱟᱹᱲᱤᱭ ᱜᱤ ᱧᱩᱛᱩᱢ ᱵᱮᱱ ᱟᱸᱡᱚᱢᱮᱜ-ᱟ?
ᱦᱮᱸ ᱾
ᱢᱮᱱᱫᱟᱞᱤᱧ ᱱᱚᱣᱟ ᱧᱩᱛᱩᱢ ᱫᱚ ᱟᱹᱱᱟᱹᱲᱤ ᱜᱮᱵᱮᱱ ᱟᱸᱡᱚᱢᱮᱜ-ᱟ?
ᱦᱮᱸ ᱟᱹᱱᱟᱹᱲᱤᱜᱮ ᱟᱫᱚ ᱟᱹᱞᱤᱧ ᱦᱟᱸᱜ ᱚᱱᱟ ᱩᱱᱟᱹᱜ ᱫᱚ ᱵᱟᱞᱤᱧ ᱟᱸᱡᱚᱢ ᱠᱟᱫᱟ ᱱᱚᱣᱟ ᱡᱟᱦᱟᱸ ᱵᱤᱱ ᱞᱟᱹᱭ ᱦᱚᱪᱚᱭᱮᱫᱟ ᱟᱨᱠᱤ ᱾
ᱟᱪᱪᱷᱟ ᱱᱚᱣᱟ ᱫᱚ ᱟᱹᱞᱤᱧ ᱟᱞᱮ ᱫᱚ ᱦᱟᱸᱜ ᱱᱚᱛᱮ ᱫᱚ ᱟᱹᱡᱤᱨ ᱜᱤᱞᱤ ᱢᱤᱛᱟᱜᱟᱜ-ᱟ ᱮᱱᱠᱷᱟᱱ ᱫᱚ ᱧᱮᱞ ᱟᱵᱮᱱ ᱦᱟᱸᱜ ᱟᱸ ᱚᱱᱟ ᱫᱚ ᱵᱤᱞᱤ ᱠᱟᱛᱮᱜ ᱦᱚᱸᱠᱚ ᱡᱚᱢᱟ ᱟᱨ ᱩᱛᱩ ᱩᱛᱩ ᱠᱟᱛᱮᱫ ᱫᱚ ᱵᱟᱝᱜᱮ, ᱢᱟᱱᱮ ᱱᱚᱝᱠᱟ ᱡᱚᱜ-ᱟ ᱡᱚ ᱠᱟᱛᱮᱱ ᱦᱟᱨᱟ ᱥᱮᱬᱟᱜ-ᱟ ᱩᱱ ᱜᱷᱟᱹᱲᱤᱡ ᱠᱚ ᱡᱚᱢᱟ ᱵᱮᱨᱮᱞ ᱛᱤᱜᱤ ᱾
ᱟᱪᱪᱷᱟ ᱚᱱᱟ ᱫᱚ ᱢᱟᱱᱮ ᱪᱤᱫᱠᱟᱱ ᱡᱤᱱᱤᱥ ᱠᱟᱱᱟ ᱥᱮᱵᱮᱞ ᱜᱮᱭᱟ ᱥᱮ ᱴᱚᱠ ᱜᱮᱭᱟ ᱥᱮ ᱦᱟᱲᱟᱫ ᱜᱮᱭᱟ?
ᱚᱱᱟ ᱫᱚ ᱜᱚᱝᱠᱮ ᱵᱟᱨ ᱯᱮ ᱵᱟᱨ ᱯᱮ ᱯᱨᱚᱠᱟᱨ ᱢᱮᱱᱟᱜ ᱟᱠᱟᱜ-ᱟ ᱾ ᱢᱤᱫᱴᱮᱡ ᱫᱚ ᱦᱮᱲᱮᱢᱟᱜ ᱦᱚᱸ ᱢᱮᱱᱟᱜ-ᱟ ᱟᱨ ᱥᱮ ᱠᱟᱥᱟᱣᱟᱜ ᱢᱮᱱᱟᱜ-ᱟ ᱾ ᱡᱚᱡᱚ ᱠᱚᱫᱚ ᱵᱟᱝ ᱡᱚᱡᱚᱣᱟᱜ ᱚᱱᱟ ᱫᱚ ᱾
ᱟᱪᱷᱟ ᱾ ᱟᱫᱚ ᱾
ᱦᱮᱸ ᱟᱫᱚ ᱚᱝᱠᱟᱱ ᱡᱤᱱᱤᱥ ᱠᱚᱫᱚ ᱡᱚᱢ ᱵᱟᱲᱟ ᱦᱩᱭ ᱠᱟᱱᱟ ᱦᱟᱸᱜ ᱟᱫᱚ ᱚᱠᱟᱴᱟᱜ ᱵᱤᱱ ᱢᱟᱱᱮ ᱟᱹᱞᱤᱧ ᱦᱚᱸ ᱦᱚᱭᱛᱚ ᱵᱟᱞᱤᱧ ᱴᱷᱤᱠ ᱫᱟᱲᱮᱜ ᱠᱟᱱᱟ ᱟᱨᱠᱤ ᱾
ᱦᱳᱭ ᱟᱵᱮᱱ ᱧᱩᱛᱩᱢ ᱟᱹᱞᱤᱧ ᱢᱤᱫᱴᱮᱡ ᱧᱩᱛᱩᱢ ᱞᱤᱧ ᱢᱮᱱᱫᱟ ᱟᱨ ᱟᱯᱮᱥᱮᱫ ᱦᱚᱭᱛᱳ ᱚᱱᱟ ᱚᱱᱟ ᱡᱤᱱᱤᱥ ᱜᱤ ᱧᱮᱞ ᱫᱚᱵᱮᱱ ᱧᱮᱞ ᱟᱠᱟᱫ ᱨᱮᱦᱚᱸ ᱡᱚᱢ ᱟᱠᱟᱜ ᱨᱮᱦᱚᱸ ᱵᱮᱱ ᱮᱱᱠᱷᱟᱱ ᱧᱩᱛᱩᱢ ᱨᱮ ᱛᱷᱚᱲᱟ ᱵᱷᱮᱜᱟᱨᱚᱜ ᱠᱟᱱᱟ ᱾
ᱦᱮᱸ ᱦᱮᱸ ᱦᱮᱸ ᱾
ᱟᱨ ᱵᱟᱠᱷᱟᱜ ᱚᱱᱟ ᱫᱚ ᱧᱮᱞ ᱦᱚᱵᱮᱱ ᱧᱮᱞ ᱟᱠᱟᱫ ᱜᱮᱭᱟ ᱚᱱᱟ ᱫᱚ ᱡᱟᱹᱥᱛᱤ ᱠᱟᱭᱛᱮ ᱟᱛᱳ ᱚᱲᱟᱜ ᱠᱚᱨᱮ ᱧᱟᱢᱚᱜᱚᱜ ᱜᱮᱭᱟ ᱞᱟᱹᱴᱷᱩ ᱞᱟᱹᱴᱷᱩ ᱫᱟᱨᱮᱹᱜᱼᱟ ᱡᱮᱢᱚᱱ ᱠᱟᱹᱣᱦᱟᱹ ᱫᱟᱨᱮ ᱥᱮ ᱥᱤᱨᱤᱡᱽ ᱫᱟᱨᱤ ᱥᱮ ᱦᱮᱸᱥᱟᱜ, ᱠᱟᱱᱴᱷᱟᱲ ᱚᱱᱠᱟ ᱢᱟᱨᱟᱝ ᱢᱟᱨᱟᱝ ᱫᱟᱨᱤᱜᱼᱟ ᱾
ᱦᱳᱭᱥᱮ ᱟᱫᱚ ᱚᱱᱟ ᱥᱟᱠᱟᱢ ᱫᱚ ᱠᱟᱱᱴᱷᱟᱲ ᱧᱚᱜ ᱥᱟᱠᱟᱢ ᱞᱮᱠᱟᱜᱮ ᱾ ᱟᱫᱚ ᱠᱟᱱᱴᱷᱟᱲ ᱥᱟᱠᱟᱢ ᱫᱚ ᱢᱟᱨᱟᱝᱮᱱᱟ ᱟᱨ ᱱᱚᱣᱟ ᱫᱚ ᱦᱩᱰᱤᱧ ᱫᱷᱟᱨᱟ ᱜᱮᱭᱟ ᱾
ᱦᱮᱸ ᱾ ᱦᱳᱭ ᱜᱚᱝᱠᱮ ᱾
ᱚᱱᱟ ᱫᱚ ᱦᱟᱸᱜ ᱩᱛᱩᱜ ᱠᱟᱛᱮᱫ ᱫᱚ ᱵᱟᱠᱚ ᱡᱚᱢᱟ ᱵᱮᱨᱮᱞ ᱛᱤᱜᱤ ᱠᱚ ᱡᱚᱢᱟ ᱾
ᱦᱮᱸ ᱾
ᱟᱪᱪᱷᱟ ᱜᱚᱝᱠᱮ ᱱᱚᱜᱼᱚᱭ ᱟᱨᱚ ᱡᱟᱦᱟᱸ ᱠᱟᱛᱷᱟ ᱞᱟᱝ ᱞᱟᱹᱭ ᱠᱮᱫ ᱚᱱᱟ ᱠᱟᱱᱴᱷᱟᱲ ᱨᱮᱱᱟᱜ ᱠᱟᱛᱟ ᱠᱟᱱᱴᱷᱟᱲ ᱫᱟᱨᱤ ᱠᱚᱫᱚ ᱟᱯᱮᱥᱮᱫ ᱫᱚ ᱢᱮᱱᱟᱜ ᱟᱠᱟ ᱥᱮ ᱵᱟᱝᱜᱮ?
ᱦᱮᱸ ᱜᱚᱝᱠᱮ ᱠᱟᱱᱴᱷᱟᱲ ᱫᱟᱨᱮ ᱠᱚᱫᱚ ᱦᱟᱸᱜ ᱟᱞᱮ ᱥᱮᱫ ᱫᱚ ᱢᱟᱱᱮ ᱩᱥᱛᱟᱹᱭ ᱜᱮ ᱢᱮᱱᱟᱜᱼᱟ ᱟᱨᱠᱤ ᱰᱷᱮᱨ ᱜᱮ ᱾
ᱦᱳᱭ ᱦᱳᱭ ᱦᱳᱭ ᱾ ᱮᱱᱮ ᱮᱱᱮᱠᱷᱟᱱ ᱫᱚ ᱡᱟᱦᱟᱸ ᱢᱤᱫᱴᱮᱱ ᱚᱱᱟ ᱠᱟᱭᱨᱟ ᱫᱟᱨᱮ ᱥᱮ ᱟᱯᱮᱞ ᱫᱟᱨᱮ ᱱᱚᱜᱚᱱᱟ ᱫᱟᱨᱮ ᱠᱚᱠᱚ ᱨᱚᱦᱚᱭ ᱵᱟᱲᱟᱭ ᱜᱮᱭᱟ ᱟᱯᱮᱥᱫ?
ᱦᱸ ᱜᱚᱝᱠᱮ ᱠᱟᱭᱨᱟ ᱫᱟᱨᱮ ᱜᱚᱝᱠᱮ ᱟᱞᱮ ᱥᱮᱫ ᱫᱚ ᱨᱚᱦᱚᱭ ᱫᱚᱠᱚ ᱨᱚᱦᱚᱭ ᱜᱮᱭᱟ ᱟᱨ ᱟᱞᱮ ᱵᱟᱲᱜᱮ ᱠᱚᱨᱮ ᱦᱚᱸ ᱢᱮᱱᱟᱜ ᱜᱮᱭᱟ ᱟᱨᱠᱤ ᱾
ᱟᱫᱚ ᱚᱱᱮ ᱡᱟᱦᱟᱸ ᱵᱤᱱ ᱞᱟᱹᱭ ᱠᱮᱫᱟ ᱟᱯᱮᱞ ᱫᱟᱨᱮ ᱟᱯᱮᱞ ᱫᱟᱨᱮ ᱠᱚᱫᱚ ᱵᱟᱱᱩᱜᱼᱟ ᱾
ᱮᱠᱟᱞ ᱮᱠᱟᱞ ᱢᱟᱱᱮ ᱚᱱᱠᱟ ᱡᱚ ᱵᱤᱞᱤ ᱫᱟᱨᱮ ᱫᱚ ᱦᱟᱸᱜ ᱚᱱᱠᱟ ᱫᱚ ᱦᱟᱸᱜ ᱵᱟᱹᱱᱩᱜᱼᱟ ᱾ ᱥᱮ ᱪᱮᱫᱞᱮᱠᱟ?
ᱦᱮᱸ ᱜᱚᱝᱠᱮ ᱢᱮᱱᱟᱜ ᱫᱚ ᱢᱮᱱᱟᱜᱼᱟ ᱚᱱᱮ ᱢᱟᱱᱮ ᱡᱟᱦᱟᱸ ᱡᱚ ᱵᱚᱞᱛᱮ ᱚᱱᱮ ᱡᱟᱦᱟᱸ ᱯᱷᱚᱞᱴᱚᱞ ᱠᱚ ᱢᱮᱱᱟᱜᱼᱟ ᱡᱮᱢᱚᱱ ᱯᱤᱭᱟᱹᱨᱤ ᱢᱮᱱᱟᱜᱼᱟ ᱾ ᱵᱮᱫᱚᱱᱟ ᱢᱮᱱᱟᱜᱼᱟ ᱾ ᱟᱱᱟᱨᱚᱥ ᱫᱟᱨᱮ ᱢᱮᱱᱟᱜᱼᱟ ᱾ ᱟᱨᱚ ᱢᱮᱱᱟᱜᱼᱟ ᱚᱱᱠᱟᱱᱟᱜ ᱞᱤᱵᱩ ᱫᱟᱨᱮ ᱢᱮᱱᱟᱜᱼᱟ ᱾ ᱢᱟᱱᱮ ᱫᱟᱨᱮ ᱫᱚ ᱢᱮᱱᱟᱜ ᱜᱮᱭᱟ ᱟᱹᱰᱤ ᱨᱚᱠᱚᱢ ᱫᱟᱨᱮ ᱜᱮ ᱢᱮᱱᱟᱜᱼᱟ ᱟᱫᱚ ᱚᱱᱠᱟᱱᱟᱜ ᱢᱟᱱᱮ ᱟᱯᱮᱞ ᱴᱟᱯᱮᱞ ᱠᱚᱫᱚ ᱱᱚᱣᱟ ᱠᱚᱨᱮ ᱫᱚ ᱱᱚᱣᱟ ᱦᱟᱥᱟ ᱠᱚᱨᱮ ᱫᱚ ᱵᱟᱝ ᱦᱩᱭᱩᱜ ᱜᱮᱭᱟ ᱟᱨᱠᱤ ᱾
ᱟᱪᱪᱷᱟ ᱜᱚᱝᱠᱮ ᱚᱱᱟ ᱯᱷᱚᱞᱰᱚᱞ ᱫᱟᱨᱮ ᱢᱟᱛᱚ ᱞᱟᱝ ᱜᱟᱯᱟᱞᱢᱟᱨᱟᱜ ᱠᱟᱱ ᱜᱮᱭᱟ ᱮᱸᱰᱮᱠᱷᱟᱱ ᱫᱚ ᱦᱳᱭ ᱡᱟᱦᱟᱸ ᱞᱮᱢᱵᱩ ᱨᱮᱱᱟᱜ ᱠᱟᱛᱷᱟᱢ ᱨᱚᱲ ᱠᱮᱫ ᱛᱟᱞᱟᱝᱼᱟ ᱚᱱᱟ ᱞᱢᱮᱵᱩ ᱫᱟᱨᱮ ᱞᱮᱵᱩ ᱦᱚᱸᱛᱚ ᱟᱹᱰᱤ ᱨᱚᱠᱚᱢᱟᱜ ᱫᱟᱨᱮ ᱢᱮᱱᱟᱜ ᱟᱠᱟᱫᱼᱟ ᱟᱨ ᱡᱚ ᱦᱚᱸ ᱵᱷᱮᱜᱟᱨ ᱵᱷᱮᱜᱟᱨ ᱥᱤᱵᱤᱞ ᱛᱮᱫ ᱦᱚᱸ ᱢᱮᱱᱟᱜᱼᱟ ᱮᱸᱰᱮᱠᱷᱟᱱ ᱫᱚ ᱟᱹᱞᱤᱧ ᱫᱚ ᱦᱟᱸᱜ ᱵᱟᱨ ᱨᱚᱠᱚᱢ ᱫᱟᱨᱮ ᱦᱟᱸᱜ ᱞᱤᱧ ᱧᱮᱞ ᱠᱟᱫᱟ ᱟᱨ ᱵᱟᱨ ᱨᱚᱠᱚᱢ ᱚᱱᱟ ᱫᱟᱨᱮ ᱨᱮᱱᱟᱜ ᱡᱚ ᱦᱚᱞᱤᱧ ᱡᱚᱢ ᱠᱟᱜᱼᱟ ᱾ ᱢᱮᱱᱠᱷᱟᱱ ᱢᱤᱫᱴᱮᱡ ᱫᱚᱠᱚ ᱢᱮᱛᱟᱜᱟᱜ ᱠᱟᱱᱟ ᱚᱱᱟ ᱞᱮᱢᱵᱩ᱾ ᱠᱟᱹᱴᱤᱡ ᱠᱟᱹᱴᱤᱡ ᱧᱚᱜ ᱜᱮ ᱛᱟᱦᱮᱱᱟ᱾ ᱟᱨ ᱢᱤᱫᱴᱮᱱ ᱡᱟᱦᱟᱸ ᱠᱚ ᱢᱮᱛᱟ ᱠᱟᱱᱟ, ᱠᱚᱢᱞᱟ ᱞᱮᱢᱵᱩ ᱛᱷᱚᱲᱟ ᱢᱟᱨᱟᱝ ᱧᱚᱜ, ᱛᱚ ᱟᱨᱚ ᱛᱤᱱᱟᱹᱜ ᱨᱚᱠᱚᱢ ᱢᱮᱱᱟᱜ ᱟᱠ, ᱠᱟᱜᱼᱟ ᱟᱵᱮᱱᱟᱜ ᱦᱩᱫᱤᱥ ᱨᱮ, ᱛᱤᱱᱟᱹᱜ ᱜᱟᱱ ᱵᱮᱱ ᱧᱮᱞ ᱵᱟᱲᱟ ᱟᱠᱟᱜᱼᱟ ᱞᱮᱵᱩ ᱫᱟᱨᱮ ᱟᱨ?
ᱦᱮᱸ ᱞᱮᱵᱩ ᱫᱟᱨᱮ ᱡᱟᱦᱟᱸ ᱠᱚ ᱞᱟᱹᱭᱟ ᱢᱮᱫᱴᱟᱝ ᱠᱟᱜᱡᱤ ᱟᱸᱡᱚᱢ ᱟᱠᱟᱫᱟ ᱵᱤᱱ ᱛᱚ,
ᱦᱳᱭ ᱠᱟᱹᱣᱡᱤ ᱫᱚᱞᱤᱧ ᱟᱸᱚᱢ ᱠᱟᱜᱼᱟ᱾
ᱦᱮᱸ ᱚᱱᱟ ᱦᱚᱸ ᱞᱮᱵᱩ ᱤᱭᱟᱹ ᱨᱮᱜᱮ ᱵᱚᱞᱚᱭᱮᱱᱟ ᱚᱱᱟ ᱫᱚ ᱞᱮᱵᱩ ᱜᱮᱠᱚ ᱞᱟᱹᱭᱟ, ᱚᱱᱟ ᱦᱚᱸ ᱚᱱᱟ ᱫᱚᱠᱚ
ᱦᱮᱸ ᱢᱟᱱᱮ ᱚᱱᱟ ᱞᱮᱢᱵᱩ ᱚᱱᱟ ᱞᱮᱢᱵᱩ ᱫᱟᱨᱮ ᱨᱮᱱᱟᱜ ᱜᱨᱩᱯ ᱨᱮᱜᱮ ᱵᱚᱞᱚᱣ ᱟᱠᱟᱱᱟᱭ ᱩᱱᱤ ᱦᱚᱸ᱾
ᱦᱳᱭ ᱦᱳᱭ ᱱᱩᱭ ᱫᱚ ᱯᱟᱯᱛᱤ ᱞᱮᱵᱩ ᱠᱚ ᱢᱮᱛᱟᱭᱟ ᱢᱟᱱᱮ ᱾ᱡᱮᱦᱮᱛᱩ ᱦᱩᱰᱤᱧ ᱜᱮᱭᱟ ᱥᱮ,
ᱦᱮᱸ ᱩᱱᱤ ᱫᱚ ᱦᱩᱰᱤᱧ ᱜᱮᱭᱟᱭ ᱟᱫᱚ ᱩᱱᱤ ᱫᱚ ᱦᱟᱸᱜ ᱡᱚᱡᱚ ᱧᱚᱜ ᱜᱮᱭᱟᱭ ᱛᱷᱚᱲᱟ᱾ ᱟᱫᱚ ᱟᱞᱮ ᱫᱚ ᱟᱞᱮ ᱫᱚ ᱦᱟᱸᱜ ᱡᱟᱹᱥᱛᱤ ᱞᱮ ᱵᱮᱵᱚᱦᱟᱨᱟ ᱚᱱᱟ ᱫᱚ, ᱚᱱᱟ ᱠᱟᱜᱽᱡᱤ ᱞᱤᱵᱩ ᱡᱟᱦᱟ ᱵᱮᱱ ᱞᱟᱹᱭ ᱦᱚᱪᱚᱭᱮᱟ, ᱚᱱᱟᱫᱚ ᱦᱟ ᱡᱟᱹᱥᱛᱤ ᱫᱚ ᱚᱱᱟ ᱥᱤᱛᱩᱝ ᱠᱷᱚᱱ ᱡᱩᱫᱤ ᱟᱵᱮᱱ ᱵᱮᱱ ᱦᱮᱡ ᱮᱱᱟ, ᱮᱸᱰᱮᱠᱷᱟᱱ ᱟᱵᱮᱱ ᱛᱷᱚᱲᱟ ᱪᱤᱱᱤ ᱞᱟᱜᱟᱣ ᱠᱟᱛᱮᱫ, ᱟᱨ ᱞᱮᱵᱩ ᱫᱟᱜ ᱨᱚᱰᱚᱡ ᱠᱟᱛᱮ ᱟᱨ ᱫᱟᱜ ᱨᱮ ᱜᱷᱮᱣᱞᱟ ᱠᱟᱛᱮᱫ ᱚᱱᱟ ᱥᱚᱨᱵᱚᱛ ᱵᱮᱱᱟᱣ ᱠᱟᱛᱮᱫ ᱞᱮ ᱧᱩᱭᱟ ᱜᱚᱝᱠᱮ,
ᱚ ᱦᱳᱭ ᱜᱚᱝᱠᱮ ᱟᱞᱮ ᱦᱚᱸ ᱚᱱᱠᱟᱜᱮ ᱚᱱᱟ ᱡᱟᱦᱟᱸ ᱥᱤᱛᱩᱝ ᱠᱚ ᱵᱟ ᱡᱟ ᱡᱟᱦᱟᱸ ᱥᱮᱫ ᱜᱮ ᱡᱮᱞᱮ, ᱪᱟᱞᱟᱣᱱᱟ, ᱫᱟᱬᱟᱱ ᱵᱟ ᱡᱟᱭᱦᱳᱠ ᱟᱨᱠᱤ ᱵᱤᱨ ᱠᱚᱵᱚᱱ ᱪᱟᱞᱟᱣᱱᱟ ᱥᱮ ᱡᱟᱭᱦᱳᱠ ᱠᱟᱹᱢᱤ ᱠᱚᱵᱚᱱ ᱪᱟᱞᱟᱣ ᱠᱟᱱᱟ, ᱢᱟᱱᱮ ᱚᱱᱟ ᱫᱚ, ᱦᱚᱲᱢᱚ ᱞᱟᱲᱮᱡ ᱞᱮᱠᱟ ᱟᱨᱠᱤ ᱡᱤᱣᱤ ᱞᱟᱲᱮᱡ ᱞᱮᱠᱟ ᱡᱤᱱᱤᱥ ᱠᱟᱱᱟ ᱛᱚ᱾ ᱞᱮᱵᱩ ᱫᱟᱜ ᱠᱟᱹᱡ ᱞᱮᱵᱩ ᱢᱮᱥᱟ ᱠᱟᱛᱮ ᱦᱟᱞᱠᱟ ᱪᱤᱱᱤ ᱢᱮᱥᱟ ᱠᱟᱛᱮ ᱵᱩᱞᱩᱝ ᱢᱮᱥᱟ ᱞᱮᱠᱷᱟᱱ, ᱟᱹᱰᱤ ᱢᱚᱴᱟᱢᱩᱴᱤ ᱧᱩ ᱞᱮᱠᱷᱟᱱ ᱵᱷᱟᱜᱮ ᱵᱩᱡᱷᱟᱹᱜᱼᱟ ᱟᱨᱠᱤ᱾
ᱦᱳᱭ ᱜᱚᱝᱠᱮ, ᱟᱪᱪᱷᱟ ᱜᱚᱝᱠᱮ ᱦᱳᱭ ᱦᱳᱭ, ᱟᱪᱪᱷᱟ ᱜᱚᱝᱠᱮ ᱱᱚᱜᱼᱚᱭ ᱡᱮ ᱟᱵᱚ ᱥᱟᱱᱛᱟᱲ ᱦᱚᱯᱚᱱ ᱫᱚ ᱪᱟᱥᱵᱟᱥ ᱪᱷᱟᱲᱟ ᱠᱟᱛᱮᱫ ᱦᱚ ᱟᱨᱦᱚ, ᱱᱚᱜ ᱞᱟᱯᱷᱟᱝ ᱥᱮᱱ ᱪᱟᱞᱟᱜ ᱞᱟᱹᱜᱤᱫ ᱛᱮ ᱟᱵᱚ ᱫᱚ, ᱮ ᱠᱷᱚ ᱥᱤᱠᱷᱱᱟᱹᱛ ᱫᱚᱨᱠᱟᱨᱚᱜᱼᱟ ᱛᱚ, ᱛᱚ ᱟᱯᱮ ᱴᱚᱞᱟ ᱯᱟᱲᱟ ᱠᱚᱨᱮ ᱥᱮ ᱟᱯᱮ ᱴᱚᱴᱷᱟᱨᱮ, ᱚᱱᱠᱟ ᱥᱤᱠᱷᱱᱟᱹᱛ ᱰᱟᱦᱟᱨ ᱛᱮ ᱛᱤᱱᱟᱹᱜ ᱜᱟᱱ ᱥᱟᱱᱛᱟᱲ ᱢᱟᱱᱮ ᱡᱩᱣᱟᱹᱱ ᱠᱚᱲᱟ ᱠᱩᱲᱤ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱞᱟᱦᱟ ᱪᱟᱞᱟᱜ ᱠᱟᱱᱟ ᱜᱚᱝᱠᱮ?
ᱦᱮᱸ ᱜᱚᱝᱠᱮ ᱟᱞᱮ ᱢᱟ ᱥᱟᱹᱨᱤ ᱞᱟᱹᱭ ᱛᱮᱫᱚ ᱟᱞᱮ ᱱᱚᱰᱮ ᱢᱟ ᱦᱟᱸᱜ ᱟᱞᱮ ᱫᱚ, ᱢᱟᱱᱮ ᱮᱠᱷᱮᱱ ᱥᱟᱱᱛᱟᱲ ᱫᱚ ᱵᱟᱹᱱᱩᱜ ᱞᱮᱭᱟ ᱟᱨᱠᱤ, ᱡᱟᱦᱟᱸ ᱟᱞᱮ ᱢᱮᱱᱟᱜ ᱞᱮᱭᱟ ᱟᱞᱮ ᱡᱟᱦᱟᱸ ᱟᱛᱩ ᱛᱟᱞᱮ ᱟᱨᱠᱤ,
ᱦᱳᱭ ᱦᱳᱭ,
ᱟᱫᱚ ᱚᱱᱠᱟ ᱢᱮᱱᱟᱜ ᱠᱚᱣᱟ ᱟᱨᱠᱤ ᱢᱤᱫ ᱵᱟᱨ ᱫᱚᱠᱚ ᱢᱮᱱᱟᱜ ᱠᱚᱜᱮᱭᱟ ᱩᱱᱠᱩ ᱫᱚ ᱵᱟᱦᱨᱮ ᱠᱚᱨᱮ ᱠᱚ ᱯᱟᱲᱦᱟᱜ ᱠᱟᱱᱟ, ᱟᱵᱚ ᱥᱟᱱᱛᱟᱲ ᱦᱮᱸ ᱢᱟᱱᱮ ᱡᱟᱦᱟᱸ ᱚᱞᱪᱤᱠᱤ ᱱᱤᱭᱮ ᱛᱮᱠᱚ ᱯᱟᱲᱦᱟᱜ ᱠᱟᱱᱟ ᱟᱨᱠᱤ ᱚᱞᱪᱤᱠᱤ, ᱯᱟᱹᱴᱷᱩᱣᱟᱹ ᱛᱮᱜᱮ ᱚᱱᱟ ᱚᱱᱟ ᱤᱭᱟᱹ ᱛᱮᱜᱮ ᱠᱚ ᱯᱟᱲᱦᱟᱜ ᱠᱟᱱᱟ ᱟᱨᱠᱤ, ᱟᱫᱚ ᱚᱱᱟ ᱡᱟᱭᱦᱳᱠ, ᱡᱟᱦᱟᱸ ᱦ ᱵᱟᱨᱦᱨᱮ ᱠᱚᱨᱮ ᱠᱚ ᱯᱟᱲᱦᱟᱜ ᱠᱟᱱᱟ ᱛᱚ, ᱟᱫᱚ ᱤᱥᱠᱩᱞ ᱠᱚᱦᱚᱸ ᱢᱮᱱᱟᱜ ᱜᱮᱭᱟ ᱟᱵᱚ ᱥᱟᱱᱛᱟᱲ ᱡᱟᱦᱟᱸ ᱚᱞᱪᱤᱠᱤ ᱤᱥᱠᱩᱞ ᱢᱟ ᱟᱹᱰᱤ ᱨᱚᱠᱚᱢ ᱟᱹᱰᱤ ᱡᱟᱭᱜᱟ ᱨᱮᱜᱮ ᱱᱮᱛᱟᱨ ᱢᱟ ᱯᱟᱲᱦᱟᱜ ᱠᱟᱱ ᱜᱮᱭᱟ ᱠᱚ ᱥᱮ, ᱤᱥᱠᱩᱞ ᱦᱩᱭ ᱠᱟᱱᱟ ᱟᱨᱠᱤ,
ᱟᱫᱚ ᱱᱚᱣᱟ ᱠᱚ ᱠᱚᱨᱮ ᱢᱟ ᱦᱮ᱾ ᱟᱨ ᱟᱞᱮᱞ ᱟᱞᱮ ᱱᱚᱣᱟ ᱠᱚᱨᱮ ᱢᱟ ᱥᱩᱨ ᱥᱩᱯᱩᱨ ᱨᱮᱫᱚ ᱵᱟᱹᱱᱩᱜ-ᱟ ᱟᱨᱠᱤ᱾
ᱦᱳᱭ ᱦᱳᱭ᱾ ᱟᱫᱚ ᱜᱚᱝᱠᱮ ᱡᱟᱦᱟᱸ ᱤᱥᱠᱩᱞ ᱨᱮᱱᱟᱜ ᱠᱟᱛᱷᱟ ᱥᱮ ᱟᱥᱲᱟ ᱨᱮᱱᱟᱜ ᱠᱟᱛᱷᱟ ᱵᱮᱱ ᱞᱟᱹᱭ ᱪᱩᱭ-ᱟ ᱚᱱᱟ ᱫᱚ ᱦᱟᱸ, ᱱᱚᱛᱮ ᱟᱞᱮ ᱯᱟᱥᱴᱟ ᱫᱚ ᱦᱟᱸ ᱵᱟᱨ ᱵᱟᱨ ᱞᱮᱠᱟ ᱧᱮᱞᱚᱜᱚᱜ ᱠᱟᱱᱟ᱾ ᱢᱤᱫᱴᱟᱝ ᱫᱚ ᱧᱮᱞᱚᱜᱚᱜ ᱠᱟᱱᱟ ᱥᱚᱨᱠᱟᱨᱤ ᱛᱮ, ᱟᱨ ᱢᱤᱫᱴᱮᱡ ᱫᱚ ᱡᱟᱦᱟᱸ ᱟᱵᱚᱨᱮᱱ ᱥᱚᱢᱟᱡᱽ ᱥᱩᱥᱟᱹᱨᱤᱭᱟᱹ ᱠᱚ ᱡᱟᱦᱟᱸ ᱜᱟᱶᱛᱟ ᱠᱚ ᱵᱤᱨᱤᱫ ᱨᱟᱠᱟᱵ ᱠᱟᱫ ᱫᱚ,
ᱦᱳᱭ᱾
ᱦᱳᱭ ᱚᱱᱟ ᱜᱟᱶᱛᱟ ᱵᱤᱨᱤᱫ ᱠᱟᱛᱮ ᱡᱟᱦᱟᱸ ᱨᱮᱡᱤᱥᱴᱨᱤᱥᱮᱱ ᱡᱟᱦᱟᱸ ᱵᱳᱰ ᱛᱟᱠᱩ ᱟᱫᱚ ᱚᱱᱚ ᱚᱱᱟ ᱵᱳᱰ ᱠᱷᱚᱡ ᱦᱚᱸᱚᱸ ᱜᱚᱝᱼ ᱠᱮ ᱵᱮᱥᱚᱨᱠᱟᱨᱤ ᱦᱤᱥᱟᱹᱵ ᱛᱮᱦᱚᱸ ᱚᱞᱚᱜ ᱯᱟᱲᱦᱟᱜ ᱥᱟᱱᱛᱟᱲᱤ ᱢᱤᱰᱤᱭᱟᱢ ᱚᱞ ᱪᱤᱠᱤ ᱤᱥᱠᱨᱤᱯᱴᱛᱮ ᱪᱟᱞᱟᱜ ᱠᱟᱱᱟ ᱜᱚᱝᱠᱮ᱾
ᱟᱸᱪᱪᱷᱟ᱾
ᱟᱨ ᱡᱟᱦᱟᱸ, ᱡᱩᱫᱤ ᱦᱩᱰᱤᱧ ᱤᱥᱠᱩᱞ ᱨᱮ ᱡᱩᱫᱤ ᱵᱮᱱ ᱞᱟᱹᱭᱟ ᱥᱚᱨᱠᱟᱨᱤ ᱞᱮᱠᱟ ᱛᱮᱫᱚ ᱦᱟᱸᱜ ᱱᱤᱛ ᱫᱷᱟᱹᱵᱤᱡ ᱱᱤᱛ ᱫᱷᱟᱹᱵᱤᱡ ᱛᱮ ᱚᱱᱠᱟ ᱫᱚ ᱦᱟᱸᱜ ᱚᱞᱚᱜ ᱯᱟᱲᱦᱟᱜ ᱫᱚ ᱦᱟᱸᱜ ᱟᱹᱣᱨᱤ ᱪᱟᱹᱞᱩᱜ-ᱟ, ᱱᱤᱛ ᱫᱷᱟᱹᱵᱤᱡ ᱛᱮ᱾ ᱮᱸᱰᱮ ᱠᱷᱟᱱ ᱠᱚᱞᱮᱡᱽ ᱥᱮ ᱤᱭᱩᱱᱤᱵᱷᱟᱨᱥᱤᱴᱤ ᱠᱚᱨᱮ ᱫᱚ ᱚᱱᱟ ᱠᱚᱨᱮ ᱫᱚ ᱦᱟᱸᱜ ᱥᱟᱵᱡᱮᱠᱴ ᱞᱮᱠᱟᱛᱮᱛᱮ ᱢᱤᱫᱴᱮᱡ ᱠᱚ ᱫᱚᱦᱚ ᱠᱟᱜ-ᱟ,
ᱦᱩᱸ
ᱟᱫᱚᱻ ᱚᱱᱟ ᱫᱚ ᱥᱚᱨᱠᱟᱨᱤ ᱵᱷᱟᱵ ᱛᱮᱫᱚ ᱠᱟᱹᱴᱤᱡ ᱤᱥᱠᱩᱞ ᱠᱚᱨᱮ ᱫᱚ ᱦᱟᱸᱜ ᱟᱹᱣᱨᱤ ᱪᱟᱹᱞᱩ ᱵᱟᱲᱟᱜᱼᱟ ᱜᱚᱢᱠᱮ᱾
ᱟᱪᱪᱷᱟ ᱟᱪᱪᱷᱟ᱾
ᱱᱤᱛ ᱫᱷᱟᱹᱵᱤᱡ ᱛᱮ᱾
ᱦᱳᱭ ᱟ ᱚᱻ ᱟᱫᱚ ᱚᱱᱟᱜᱮ ᱦᱟᱸᱜ, ᱚᱠᱟᱞᱮᱠᱟ ᱚᱠᱟ ᱥᱟᱭᱤᱰ ᱢᱟᱱᱮ ᱚᱠᱟ ᱯᱟᱦᱴᱟ ᱨᱮ ᱚᱠᱟᱞᱮᱠᱟ ᱠᱚ ᱠᱟᱹᱢᱤ ᱤᱫᱤᱭᱮᱫ ᱛᱟᱵᱚᱱᱟ ᱟᱵᱚᱨᱮᱱᱟᱨᱠᱤ ᱠᱤ ᱯᱟ ᱤᱭᱟᱹ ᱠᱚ ᱟᱨᱠᱤ, ᱡᱟᱦᱟᱸᱭ ᱟᱵᱚᱨᱮᱱ ᱮᱸᱻ ᱡᱟᱦᱟᱸ ᱥᱚᱢᱟᱡᱽ ᱚᱱᱟ ᱫᱤᱩᱮᱹᱠ ᱛᱮᱠᱚ ᱡᱟᱦᱟᱸ ᱠᱚ ᱩᱭᱦᱟᱹᱨ ᱤᱫᱤᱭᱫᱟ ᱥᱮ ᱫᱤᱥᱟᱹ ᱠᱚ ᱩᱫᱩᱜ ᱤᱫᱤᱭᱮᱫᱟ ᱚᱱᱠᱟᱱ ᱠᱚ ᱡᱟ ᱡᱟᱠ ᱡᱟᱠ ᱢᱟᱱᱮ ᱟᱵᱚ ᱟᱵᱚ ᱟᱵᱚ ᱥᱮᱫ ᱫᱚᱼᱼ ᱟᱞᱮᱥᱮᱫ ᱟᱨᱠᱤ, ᱟᱞᱮ ᱥᱮᱫ ᱫᱚ ᱦᱚᱭᱛᱳ ᱚᱱᱠᱟᱱ ᱠᱚᱫᱚ ᱟᱹᱣᱨᱤᱮ ᱢᱟᱱᱮ ᱢᱮᱱᱟᱜ ᱫᱚ ᱢᱮᱱᱟᱜ ᱠᱚᱣᱟ ᱡᱚᱛᱚ ᱜᱮᱠᱚ ᱠᱚᱨᱟᱣ ᱤᱫᱤᱭᱫᱟ ᱟᱫᱚᱼᱼ ᱟᱞᱮ ᱱᱚᱣᱟ ᱠᱚᱨᱮ ᱟᱨᱠᱤ, ᱥᱩᱨ ᱥᱩᱯᱩᱨ ᱠᱚᱨᱮ ᱫᱚ ᱟᱨᱤᱭᱟ ᱟᱨᱠᱤ ᱢᱟᱱᱮ ᱡᱮ ᱱᱚᱝᱠᱟᱱ ᱟᱞᱮ ᱥᱩᱨ ᱨᱮᱜᱮ ᱡᱮ ᱫᱩ ᱠᱤᱞᱳ ᱯᱟᱸᱪ ᱠᱤᱞᱳᱢᱤᱴᱟᱨ ᱪᱟᱞᱟᱣ ᱞᱮᱠᱷᱟᱱ ᱜᱮ ᱚᱱᱠᱟ ᱤᱥᱠᱩᱞ ᱢᱮᱱᱟᱜ-ᱟ ᱚᱱᱠᱟᱱᱟᱜ ᱢᱟᱱᱩᱜ-ᱟ ᱟᱨᱠᱤ ᱠᱤᱱᱛᱩ ᱡᱟᱦᱟᱸ ᱯᱚᱨᱤᱠᱷᱟ ᱚᱱᱟ ᱫᱤᱭᱮᱫᱚ ᱵᱳᱰ ᱠᱚᱫᱚ ᱢᱮᱱᱟᱜ ᱜᱮᱭᱟ ᱵᱩᱡᱷᱟᱹᱣ ᱠᱮᱭᱟ ᱵᱤᱱ?
ᱦᱳᱭ ᱦᱳᱭ ᱟᱫᱚᱻ ᱱᱚᱣᱟ ᱠᱚ ᱤᱫᱤ ᱠᱟᱛᱮ ᱢᱤᱫᱵᱟᱨ ᱠᱟᱛᱷᱟ ᱟᱹᱞᱤᱧ ᱞᱤᱧ ᱞᱟᱹᱭᱟ ᱦᱮᱸ ᱡᱮ ᱟᱵᱚ ᱥᱚᱢᱟᱡᱽ ᱥᱩᱥᱟᱹᱨᱤᱭᱟᱹ ᱠᱚ ᱥᱮ ᱟᱵᱚᱨᱮᱱ ᱵᱩᱫᱽᱫᱷᱤ ᱡᱤᱵᱤ, ᱟᱵᱚᱨᱮᱱ ᱞᱟᱥᱮᱨ ᱦᱟᱛᱟᱝ ᱠᱚᱴᱷᱮᱱ ᱟᱹᱞᱤᱧ ᱢᱤᱫᱴᱮᱱ ᱱᱮᱦᱚᱨ ᱟᱨᱫᱟᱥ ᱞᱤᱧ ᱫᱚᱦᱚᱭᱟ ᱮᱸᱰᱮᱠᱷᱟᱱ ᱱᱚᱜ-ᱚᱭ ᱡᱮ ᱟᱵᱚᱨᱮᱱ ᱜᱤᱫᱽᱨᱟᱹ ᱠᱚ ᱱᱚᱜ-ᱚᱭ ᱡᱮ ᱮᱴᱟᱜ ᱯᱟᱹᱨᱥᱤ ᱛᱮ ᱡᱟᱦᱟᱸ -ᱵᱚ ᱚᱞᱚᱜ ᱯᱟᱲᱦᱟᱜ ᱠᱟᱱᱟ, ᱚᱱᱟ ᱫᱚ ᱟᱵᱚᱣᱟᱜ ᱡᱟᱱᱟᱢ ᱯᱟᱹᱨᱥᱤ ᱛᱚ ᱟᱨᱥᱮ ᱵᱟᱝ ᱠᱟᱱᱟ᱾ ᱟᱵᱚᱣᱟᱜ ᱡᱟᱦᱟᱸ ᱡᱟᱱᱟᱢ ᱯᱟᱹᱨᱥᱤ ᱫᱚ ᱦᱩᱭᱩᱜ ᱠᱟᱱᱟ ᱥᱟᱱᱛᱟᱲᱤ ᱟᱨ ᱡᱟᱦᱟᱸ ᱪᱤᱠᱤ ᱫᱚ ᱦᱩᱭᱩᱜ ᱠᱟᱱ ᱛᱟᱵᱳᱱᱟ ᱚᱞ ᱪᱤᱠᱤ᱾ ᱮᱸᱰᱮᱠᱷᱟᱱ ᱱᱚᱜ-ᱚ ᱱᱚᱣᱟᱛᱮ ᱥᱚᱨᱠᱟᱨ ᱴᱷᱮᱱ ᱡᱩᱫᱤ ᱟᱵᱚ ᱫᱟᱹᱵᱤ ᱫᱟᱣᱟ ᱡᱩᱫᱤ ᱵᱚᱱ ᱫᱚᱦᱚᱭᱟ ᱡᱮ ᱱᱚᱜ-ᱚᱱᱟ ᱥᱟᱱᱛᱟᱲ ᱜᱤᱫᱽᱨᱟᱹ ᱠᱚ ᱚᱞᱚᱜ ᱯᱟᱲᱦᱟᱜ ᱨᱮᱱᱟᱜ ᱥᱩᱡᱳᱜᱽ ᱥᱩᱵᱤᱫᱷᱟ ᱡᱩᱫᱤ ᱠᱚ ᱧᱟᱢ-ᱟ, ᱮᱸᱰᱮᱠᱷᱟᱱ ᱫᱚ ᱜᱚᱝᱠᱮ ᱟᱵᱚ ᱥᱟᱱᱛᱟᱲ ᱜᱤᱫᱽᱨᱟᱹ ᱠᱚ ᱚᱞᱚᱜ ᱯᱟᱲᱦᱟᱜ ᱤᱫᱤ ᱠᱟᱛᱮᱫ ᱥᱮ ᱥᱤᱠᱷᱱᱟᱹᱛ ᱰᱟᱦᱟᱨ ᱛᱮ ᱟᱹᱰᱤ ᱞᱚᱜᱚᱱ ᱠᱚ ᱞᱟᱦᱟ ᱪᱟᱞᱟᱣ ᱠᱚᱜᱼᱟ ᱜᱚᱝᱠᱮ ᱢᱟᱲᱟᱝ ᱥᱮᱱ᱾
ᱦᱳᱭ
ᱛᱚ ᱟᱵᱚ ᱫᱚ ᱱᱚᱜᱼᱚᱭ ᱟᱵᱚ ᱫᱚ ᱱᱚᱜᱼᱚᱭ ᱵᱷᱮᱜᱟᱨ ᱵᱷᱮᱜᱟᱨ ᱵᱷᱮᱜᱟᱨ ᱵᱷᱮᱜᱟᱨ ᱯᱟᱹᱨᱥᱤ ᱛᱮᱵᱚᱱ ᱯᱟᱲᱦᱟᱜ ᱠᱟᱱᱟ ᱯᱟᱲᱦᱟᱜ ᱠᱟᱱᱟ ᱵᱚᱱ ᱛᱚ ᱵᱷᱮᱜᱟᱨ ᱵᱷᱮᱜᱟᱨ ᱯᱟᱹᱨᱥᱤ ᱯᱟᱲᱦᱟᱣ ᱠᱚᱨᱛᱮ ᱜᱮᱞᱮ ᱟᱢᱟᱜ ᱚᱸᱰᱮ ᱟᱢ ᱚᱱᱟ ᱯᱟᱹᱨᱥᱤ ᱯᱩᱭᱞᱩ ᱟᱢ ᱪᱮᱫ ᱞᱟᱜᱟᱣ ᱟᱢᱟ ᱚᱱᱟ ᱯᱟᱹᱨᱥᱤ ᱛᱮ ᱪᱮᱫ ᱞᱮᱠᱟ ᱠᱚ ᱨᱚᱲᱟ ᱟᱵᱚ ᱢᱤᱫᱴᱮᱡ ᱵᱚ ᱚᱲᱟᱜ ᱨᱮᱵᱚ ᱢᱤᱫᱴᱮᱡ ᱯᱟᱹᱨᱥᱤ ᱛᱮᱵᱚᱱ ᱨᱚᱨᱚᱲ ᱠᱟᱱᱟ ᱟᱨ ᱤᱥᱠᱩᱞ ᱨᱮ ᱪᱟᱞᱟᱣ ᱠᱟᱛᱮᱫ ᱢᱤᱫ ᱯᱟᱹᱨᱥᱤ ᱛᱮᱵᱚᱱ ᱯᱟᱲᱦᱟᱜ ᱠᱟᱱᱟ ᱮᱸᱰᱮᱠᱷᱟᱱ ᱫᱚ ᱟᱵᱚᱨᱮᱱ ᱜᱤᱫᱽᱨᱟᱹ ᱢᱟ ᱫᱤᱥᱚᱢ ᱢᱟ ᱚᱱᱠᱟ ᱫᱚ ᱦᱟᱸᱜ ᱵᱟᱝ ᱛᱟᱦᱮᱱᱟ ᱢᱤᱫᱴᱮᱡ ᱡᱩᱫᱤ ᱚᱲᱟᱜ ᱨᱮᱢ ᱨᱚᱲᱟ ᱟᱨ ᱢᱤᱫ ᱴᱮᱡ ᱤᱥᱠᱤᱞ ᱨᱮᱢ ᱯᱟᱲᱦᱟᱜᱼᱟ ᱛᱚ ᱚᱱᱠᱟ ᱢᱟ ᱫᱤᱥᱟᱹ ᱫᱚ ᱩᱱᱟᱹᱜ ᱫᱚ ᱵᱟᱝ ᱦᱤᱡᱩᱜ ᱛᱟᱠᱚᱣᱟ ᱮᱸᱰᱮᱠᱷᱟᱱ ᱟᱵᱚ ᱡᱩᱫᱤ ᱡᱟᱦᱟᱸ ᱯᱟᱹᱨᱥᱤ ᱛᱮᱵᱚᱱ ᱨᱚᱲ ᱠᱟᱱᱟ ᱚᱱᱟ ᱚᱱᱟ ᱯᱟᱹᱨᱥᱤ ᱛᱮᱜᱮ ᱡᱩᱫᱤ ᱤᱥᱠᱩᱞ ᱤᱥᱠᱩᱞ ᱨᱮ ᱤᱥᱠᱩᱞ ᱨᱮᱥᱮ ᱟᱥᱲᱟ ᱠᱚᱨᱮ ᱚᱞᱚᱜ ᱯᱟᱲᱦᱟᱣ ᱪᱟᱞᱟᱜᱼᱟ ᱮᱸᱰᱮᱠᱷᱟᱱ ᱫᱚ ᱟᱵᱚᱮᱱ ᱡᱟᱦᱟᱸᱭ ᱦᱤᱡᱩᱜ ᱠᱟᱱ ᱡᱮᱱᱨᱮᱥᱟᱱ ᱨᱮ ᱦᱤᱡᱩᱜ ᱠᱟᱱ ᱢᱟᱹᱭ ᱵᱟᱹᱵᱩ ᱛᱟᱠᱚ ᱡᱟᱦᱟᱸᱭ ᱠᱟᱹᱴᱤᱡ ᱠᱟᱹᱴᱤᱡ ᱜᱤᱫᱽᱨᱟᱹ ᱠᱚ ᱩᱱᱠᱩ ᱪᱮᱫ ᱨᱮ ᱟᱵᱚ ᱥᱟᱱᱛᱟᱲᱤ ᱢᱟᱱᱮ ᱚᱞ ᱪᱤᱠᱤ ᱞᱤᱯᱤ ᱪᱮᱫ ᱨᱮ ᱠᱚᱱᱚ ᱚᱥᱩᱵᱤᱫᱷᱟ ᱵᱟᱝ ᱦᱩᱭᱩᱜ ᱛᱟᱠᱚᱣᱟ ᱜᱚᱝᱠᱮ
ᱦᱮᱸ ᱟᱫᱚ ᱚᱱᱟᱜᱮ ᱜᱚᱝᱠᱮ ᱞᱤᱧ ᱞᱟᱹᱭ ᱦᱚᱪᱚᱭᱮᱫᱟ ᱟᱹᱞᱤᱧ ᱦᱚᱸ ᱡᱮ ᱟᱵᱚ ᱡᱮᱦᱮᱛᱩ ᱛᱚ ᱢᱤᱫᱴᱟᱝ ᱵᱚᱱ ᱪᱮᱫ ᱢᱟᱱᱮ ᱢᱤᱫᱴᱟᱝ ᱵᱚᱱ ᱨᱚᱲ ᱠᱟᱱᱟ ᱟᱨᱠᱤ ᱟᱨ ᱦᱟᱸᱰᱮ ᱢᱤᱫᱴᱟᱝ ᱵᱚᱱ ᱪᱮᱫ ᱮᱫᱟ ᱢᱟᱱᱮ ᱵᱷᱮᱜᱟᱨᱚᱜ ᱠᱟᱱᱟ ᱟᱨᱠᱤ ᱚᱱᱟᱜᱮ ᱟᱨᱠᱤ ᱦᱮᱸ ᱦᱮᱸ ᱚᱱᱟᱜᱮ ᱚᱥᱩᱵᱤᱫᱟ ᱫᱚ ᱟᱨᱠᱤ ᱟᱵᱚ ᱡᱮᱢᱚᱱ ᱵᱚᱱ ᱨᱚᱲ ᱠᱟᱱᱟ ᱥᱮ ᱟᱵᱚᱣᱟᱜ ᱡᱟᱦᱟᱸ ᱥᱟᱱᱛᱟᱞᱤ ᱡᱟᱦᱟᱸ ᱟᱵᱚᱣᱟᱜ ᱢᱟᱱᱮ ᱚᱞ ᱥᱮ ᱨᱚᱲ ᱢᱮᱱᱟᱜᱼᱟ